ᱦᱟᱞᱳ ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱢᱮᱱᱫᱟᱹᱧ ᱟᱵᱮᱱ ᱫᱚ ᱥᱤ ᱦᱚᱸ ᱵᱟᱝ ᱱᱚᱜᱚᱭ ᱞᱤᱧ ᱫᱩᱲᱩᱵ ᱵᱟᱲᱟ ᱠᱟᱱᱟ ᱡᱟᱹᱥᱛᱤ ᱜᱮ ᱚᱲᱟᱜ ᱠᱚᱨᱮ ᱜᱚᱨᱚᱢ ᱠᱟᱱᱟ ᱥᱮ ᱚᱱᱟ ᱦᱚᱛᱮ ᱛᱮ ᱛᱷᱚᱲᱟ ᱫᱟᱹᱨᱮ ᱵᱩᱴᱟᱹ ᱠᱚᱨᱮ ᱞᱤᱧ ᱫᱩᱲᱩᱵ ᱠᱟᱱᱟ
ᱦᱮᱸ ᱱᱤᱭᱟᱹ ᱥᱮᱨᱢᱟ ᱫᱚ ᱰᱷᱮᱨ ᱜᱮ ᱥᱤᱛᱩᱝ ᱮᱫᱟ
ᱦᱳᱭ ᱦᱳᱭ ᱛᱚ ᱟᱵᱮᱱ ᱜᱮ ᱪᱮᱫ ᱠᱚᱵᱮᱱ ᱪᱤᱠᱟ ᱵᱟᱲᱟᱭᱮᱫᱟ
ᱟᱹᱞᱤᱧ ᱦᱚᱸ ᱱᱚᱜᱼᱚᱭ ᱫᱟᱨᱮ ᱵᱩᱴᱟᱨᱮ ᱦᱟᱣᱟ ᱱᱟᱥᱮᱱᱟᱜ
ᱟᱪᱪᱷᱟ ᱛᱚ ᱢᱮᱱᱫᱟᱞᱤᱧ ᱜᱚᱢᱠᱮ ᱟᱵᱮᱱ ᱫᱚ ᱱᱟᱯᱟᱭ ᱵᱟᱲᱟ ᱜᱮ
ᱦᱮᱸ ᱜᱚᱢᱠᱮ ᱟᱹᱞᱤᱧ ᱫᱚ ᱱᱟᱯᱟᱭ ᱵᱟᱲᱟᱭ ᱜᱮ᱾ ᱟᱵᱮᱱ ᱜᱮ ᱪᱮᱫ ᱞᱮᱠᱟ?
ᱦᱮᱸ ᱟᱹᱞᱤᱧ ᱦᱚᱸ ᱱᱚᱜ ᱚᱭ ᱪᱮᱫ ᱵᱮᱱ ᱢᱮᱱᱟ ᱡᱟᱥ ᱡᱟᱹᱥᱛᱤ ᱜᱚᱨᱚᱢ ᱠᱟᱱᱟ ᱛᱚ ᱛᱟᱦᱮ ᱜᱮ ᱵᱟᱭ ᱜᱟᱱᱚᱜ ᱠᱟᱱᱟ ᱡᱟᱦᱟᱸ ᱞᱮᱠᱟᱛᱮ ᱠᱩᱨᱩᱢᱩᱴᱩ ᱱᱚᱝᱠᱟ ᱜᱮ ᱢᱮᱱᱟᱜ ᱟᱠᱟᱫ ᱞᱤᱧᱟ᱾
ᱟᱨ ᱜᱚᱢᱠᱮ ᱚᱲᱟᱜ
ᱦᱮᱸ ᱚᱲᱟᱜ ᱠᱚᱨᱮ ᱫᱚ ᱵᱮᱥ ᱵᱟᱲᱟ ᱜᱮ ᱟᱵᱮᱱ ᱜᱮ ᱞᱮᱭ ᱵᱮᱱ
ᱟᱞᱮ ᱚᱲᱟᱜ ᱠᱚᱨᱮ ᱦᱚᱸ ᱱᱟᱯᱟᱭ ᱵᱟᱲᱟᱜ ᱜᱮ᱾
ᱟᱪᱪᱷᱟ ᱟᱪᱪᱷᱟ ᱛᱟᱦᱮᱞᱮ ᱜᱚᱝᱠᱮ ᱡᱚᱢ ᱵᱟᱲᱟ ᱠᱚᱡ ᱫᱚ ᱦᱩᱭᱱᱟ ᱥᱮ ᱵᱟᱝ
ᱦᱮᱸ ᱜᱚᱝᱠᱮ ᱱᱚᱜᱚᱭ ᱱᱟᱥᱮᱱᱟᱜ ᱞᱟᱦᱟ ᱜᱮ ᱫᱟᱠᱟ ᱠᱚᱫᱚ ᱡᱚᱢ ᱦᱩᱭᱱᱟ᱾ ᱟᱯᱮ ᱫᱚᱯᱮ ᱡᱚᱢ ᱠᱮᱫᱟ ᱥᱮ ᱵᱟᱝ?
ᱦᱮᱸ ᱡᱚᱢ ᱵᱟᱲᱟ ᱫᱚ ᱠᱟᱹᱴᱤᱡ ᱟᱹᱣᱨᱤ ᱦᱩᱭᱩᱜᱼᱟ᱾ᱱᱟᱥᱮᱱᱟᱜ ᱯᱚᱨ ᱜᱮ ᱦᱟᱸᱜ ᱡᱚᱢ ᱦᱩᱭᱩᱜᱼᱟ ᱟᱫᱚ ᱵᱟᱝ ᱦᱩᱭ ᱠᱟᱱ ᱛᱟᱦᱮᱱᱟ ᱛᱚ ᱚᱱᱟ ᱠᱷᱟᱹᱛᱤᱨ ᱛᱷᱚᱲ ᱞᱤᱧ ᱢᱮᱱᱮᱫ ᱛᱟᱦᱮᱱᱟ ᱨᱚᱯᱚᱲ ᱵᱟᱲᱟ ᱞᱮᱱ ᱜᱮᱞᱤᱧ ᱛᱚ
ᱦᱮᱸ ᱜᱚᱝᱠᱮ ᱞᱮᱭ ᱫᱟᱞᱤᱧ ᱠᱤ ᱟᱯᱮ ᱥᱮᱫ ᱫᱚ ᱮᱠᱷᱚᱱ ᱦᱩᱞ ᱢᱟᱦᱟ ᱫᱚ ᱪᱮᱫ ᱞᱮᱠᱟ ᱦᱩᱭᱩᱜᱼᱟ? ᱦᱮᱞᱳ ᱦᱮᱞᱳ